ᱫᱚ ᱵᱚᱭᱦᱟ
ᱦᱩᱸ ᱫᱟᱫᱟ ᱪᱮᱫ ᱞᱟᱝ ᱞᱟᱹᱭ ᱠᱮᱫ ᱚᱱᱟ ᱵᱮᱝᱜᱟᱲ ᱥᱤᱯᱤ ᱛᱟᱦᱚᱞᱮ ᱟᱯᱮ ᱥᱮᱫ ᱚᱱᱠᱟ ᱵᱮᱸᱜᱟᱲ ᱥᱤᱯᱤᱼᱼ ᱫᱟᱜ ᱢᱟᱹᱲᱤᱭᱟᱛᱮᱢ ᱡᱚᱢ ᱵᱟᱲᱟ ᱟᱠᱟᱜ ᱜᱮᱭᱟ ᱥᱮ ᱵᱟᱝ?
ᱦᱳᱭ ᱵᱚᱭᱦᱟ ᱦᱚᱜ-ᱚᱭ ᱵᱮᱸᱜᱟᱲ ᱥᱤᱯᱤ ᱫᱟᱜ ᱢᱟᱹᱲᱤ ᱟᱛᱮᱜ ᱦᱚᱧ ᱡᱚᱢ ᱠᱟᱜ ᱜᱮᱭᱟ ᱟᱨ ᱱᱚᱱᱛᱮ ᱡᱩᱫᱤ ᱥᱟᱹᱨᱤ ᱠᱟᱛᱷᱟᱼᱼ ᱞᱟᱹᱭ ᱠᱷᱟᱱ ᱜᱩᱰᱩ ᱡᱤᱞ ᱟᱨ ᱵᱮᱸᱜᱟᱲ ᱦᱮᱸᱥᱮ ᱢᱮᱥᱟ ᱠᱟᱛᱮᱫ ᱩᱛᱩ ᱦᱚᱸ ᱟᱹᱰᱤᱼᱼ ᱫᱚᱢ ᱜᱤᱧ ᱵᱩᱡᱷᱟᱹᱣᱟ ᱚᱱᱟ ᱥᱟᱶᱛᱮ ᱡᱩᱫᱤ ᱥᱩᱠᱟᱹ ᱠᱚ ᱛᱟᱦᱮᱱᱟ ᱦᱮᱸᱥᱮᱼᱼ ᱚᱱᱟ ᱥᱟᱶ ᱛᱮᱦᱚᱸ ᱟᱹᱰᱤ ᱱᱟᱯᱟᱭ ᱜᱮ ᱵᱩᱡᱷᱟᱹᱜᱼᱟ ᱛᱚᱵᱮᱼᱼ
ᱦᱩᱸ
ᱱᱚᱜᱼᱚᱭ ᱜᱩᱰᱩ ᱡᱤᱞ ᱥᱟᱶᱛᱮ ᱵᱮᱸᱜᱟᱲ ᱫᱚᱢ ᱡᱚᱢ ᱟᱠᱟᱜ ᱥᱮ, ᱚᱱᱟ ᱥᱟᱶᱛᱮ ᱡᱟᱦᱟᱸ ᱫᱚ ᱮ ᱥᱩᱠᱷᱟᱹ ᱾ ᱨᱚᱦᱚᱲ ᱦᱟᱠᱩ ᱦᱮᱸᱥᱮ, ᱚᱱᱟ ᱥᱟᱶᱛᱮ ᱦᱚᱢ ᱡᱚᱢ ᱠᱟᱜ ᱜᱮᱭᱟ ᱥᱮ ᱵᱟᱝ ᱵᱮᱸᱜᱟᱲ ᱩᱛᱩ ᱠᱚ ᱫᱚ?
ᱡᱚᱢ ᱵᱚᱞᱛᱮ ᱤᱭᱮ ᱡᱮ ᱦᱚᱭ ᱥᱩᱠᱟᱹ ᱦᱟᱹᱠᱚ ᱛᱮ ᱫᱚ ᱵᱟᱹᱧ ᱡᱚᱢ ᱵᱟᱲᱟ ᱠᱟᱫᱟ ᱠᱤᱱᱛᱩ ᱜᱳᱰᱩ ᱡᱮᱞ ᱟᱛᱮ ᱫᱚ ᱟᱹᱰᱤ ᱯᱩᱨᱟᱹ ᱟᱹᱰᱤ ᱪᱚᱨᱚᱠᱤᱧ ᱵᱩᱡᱷᱣᱟ ᱾ ᱟᱨ ᱟᱯᱮ ᱫᱚ ᱛᱟᱦᱚᱞᱮ ᱥᱩᱠᱟ ᱦᱟᱹᱠᱩ ᱫᱚ ᱪᱮᱫᱠᱟ ᱥᱩᱠᱟ ᱦᱟᱹᱠᱩ ᱦᱟᱹᱠᱩᱣᱛᱮ ᱫᱚ ᱪᱮᱫᱠᱟ ᱩᱛᱩ ᱵᱩᱡᱷᱟᱹᱜᱼᱟ ᱛᱟᱦᱞᱮ? ᱪᱮᱫᱠᱟ ᱵᱟᱹᱧ ᱡᱚᱢ ᱵᱟᱲᱟ ᱟᱠᱟᱫᱟ ᱾
ᱦᱩᱭ ᱵᱚᱭᱦᱟ ᱚᱱᱠᱟᱜᱮ ᱪᱮᱫ ᱞᱮᱠᱟ ᱦᱮᱸ ᱥᱩᱠᱟᱹ ᱠᱚᱵᱚᱱ ᱢᱮᱥᱟᱞ ᱠᱚᱣᱟ ᱚᱱᱠᱟ ᱜᱮ ᱨᱟᱥᱮ ᱨᱟᱥᱮ ᱾ ᱟᱨ ᱠᱟᱹᱴᱤᱡ ᱵᱤᱞᱟᱹᱛᱤ ᱠᱚ ᱛᱟᱦᱮᱱ ᱠᱷᱟᱱ ᱢᱮᱥᱟ ᱨᱮ ᱠᱟᱹᱴᱤᱡ ᱟᱹᱰᱤ ᱵᱷᱟᱞᱤ ᱵᱩᱡᱩᱜ ᱛᱟᱦᱮᱱᱟ ᱾ ᱦᱳᱭ ᱚᱱᱠᱟᱜᱮ ᱡᱚᱢ ᱫᱚ ᱦᱳᱭᱥᱮ ᱾ ᱛᱚᱵᱮ ᱵᱚᱭᱦᱟ ᱦᱚᱜᱼᱚᱭ ᱚᱱᱟᱢᱟ ᱵᱮᱸᱜᱟᱲ ᱵᱮᱸᱜᱟᱲ ᱦᱮᱸᱥᱮ ᱛᱚ ᱦᱚᱜᱼᱚᱝᱠᱟ ᱜᱮ ᱵᱤᱞᱟᱹᱛ ᱵᱤᱞᱟᱹᱛᱤ ᱨᱟᱯᱟᱜ ᱠᱚᱫᱚᱯᱮ ᱠᱩᱥᱤᱭᱟᱜ ᱜᱮᱭᱟ ᱥᱮ ᱵᱟᱝ? ᱵᱤᱞᱟᱹᱛᱤ ᱨᱟᱯᱟᱜ ᱵᱤᱞᱟᱹᱛᱤ ᱪᱟᱹᱴᱱᱤ ᱦᱮᱸ ᱥᱮ ᱾
ᱦᱮᱸ ᱚᱱᱟᱢᱟ ᱟᱨᱚ ᱚᱱᱟᱢᱟ ᱟᱨᱚ ᱡᱷᱟᱠᱟᱥ ᱟᱹᱰᱤ ᱡᱷᱟᱠᱟᱥ ᱵᱩᱡᱷᱟᱹᱜ ᱫᱚ ᱵᱮᱸᱜᱟᱨ ᱥᱤᱯᱤ ᱠᱷᱱᱟᱜ ᱦᱚᱸ ᱯᱷᱮᱞ ᱜᱚᱫ ᱠᱟᱜ-ᱟᱭ ᱵᱮᱸᱜᱟᱲ ᱥᱤᱯ ᱚᱱᱟ ᱫᱚ ᱯᱩᱨᱟᱹ ᱨᱚ ᱨᱚᱦᱚᱲ ᱢᱟᱨᱤᱡ ᱟᱛᱮ ᱥᱤᱯᱤ ᱠᱟᱛᱮᱮᱫ ᱫᱟᱜ ᱢᱟᱹᱲᱤ ᱫᱟᱠᱟ ᱮᱠᱫᱚᱢ ᱡᱚᱢ ᱠᱷᱟᱛᱟᱨᱱᱟ ᱵᱩᱡᱷᱟᱹᱜᱼᱟ ᱾
ᱦᱳᱭ ᱦᱳᱭ ᱦᱳᱭ ᱛᱚᱵᱮ ᱵᱚᱭᱦᱟ ᱚᱸ ᱚᱱᱟ ᱢᱟ ᱵᱮᱸᱜᱟᱲ ᱠᱚᱞᱟᱝ ᱤᱭᱟᱹ ᱠᱮᱫ ᱟᱨᱚ ᱢᱤᱫᱴᱮᱱ ᱵᱮᱸᱜᱟᱲ ᱢᱮᱱᱟᱜ ᱠᱟᱫᱟ ᱡᱟᱦᱟᱸ ᱫᱚ ᱟᱵᱚᱣᱟᱜ ᱢᱟᱱᱮ ᱦᱚᱛᱚᱫ ᱪᱮᱫ ᱞᱮᱠᱟ ᱡᱚᱜᱼᱟ, ᱡᱤᱞᱤᱧ ᱦᱚᱛᱚᱜ ᱮᱢ ᱧᱮᱞ ᱟᱠᱟᱜ ᱜᱮᱭᱟ ᱦᱮᱸᱥᱮ ᱾ ᱩᱱ ᱞᱟᱹᱴᱩ ᱞᱟᱹᱴᱩ ᱦᱚᱸ ᱵᱮᱸᱜᱟᱲ ᱢᱮᱱᱟᱜ ᱟᱠᱟᱫᱟ ᱡᱟᱦᱟᱸ ᱫᱚ ᱞᱟᱹᱴᱩ ᱞᱟᱹᱴᱩ ᱫᱟᱨᱤᱜᱼᱟ ᱟᱵᱩ ᱥᱚᱢᱟᱱ ᱫᱟᱲᱮᱜ ᱛᱟᱦᱮᱱᱟ ᱚᱱᱟ ᱠᱚᱨᱮ ᱡᱚᱜ ᱛᱟᱦᱮᱱᱟ, ᱟᱫᱚ ᱚᱱᱟ ᱠᱚᱫᱚ ᱟᱵᱚ ᱥᱮᱱ ᱫᱚ ᱵᱟᱝ ᱦᱩᱭᱩᱜᱼᱟ ᱡᱟᱦᱟᱸ ᱚᱠᱟ ᱚᱠᱟ ᱦᱟᱥᱟ ᱨᱮ ᱜᱟᱱᱚᱜᱼᱟ ᱚᱱᱟ ᱠᱚᱨᱮ ᱜᱮ ᱪᱟᱥ ᱫᱚ ᱜᱟᱱᱚᱜᱼᱟ ᱦᱳᱭᱥᱮ ᱟᱫᱚ ᱧᱮᱞ ᱩᱱᱟᱹᱜ ᱞᱟᱹᱴᱩ ᱵᱮᱸᱜᱟᱲ ᱠᱚᱫᱚ ᱾
ᱚᱱᱟ ᱠᱚᱫᱚ ᱩᱱᱟᱹᱜ ᱫᱚ ᱵᱟᱝ ᱧᱮᱞ ᱦᱩᱭ ᱟᱠᱟᱱᱟ ᱚᱱᱟ ᱫᱚ ᱟᱵᱚ ᱥᱮᱫ ᱨᱮᱫᱚ ᱵᱟᱝ ᱦᱳᱜᱼᱟ ᱛᱚ ᱟᱫᱚ ᱚᱱᱟ ᱠᱚᱫᱚ ᱩᱱᱟᱹᱜ ᱫᱚ ᱧᱮᱞ ᱵᱟᱝ ᱦᱩᱭ ᱟᱠᱟᱱᱟ, ᱛᱟᱯᱚᱨᱮ ᱟᱫᱚ ᱠᱤᱨᱤᱮ ᱵᱟᱡᱟᱨ ᱠᱚᱨᱮ ᱧᱮᱞ ᱦᱩᱭᱩ ᱠᱟᱱᱟ ᱡᱚᱢ ᱠᱚᱫᱚ ᱵᱟᱝ ᱦᱩᱭ ᱟᱠᱟᱱᱟ ᱾ ᱪᱮᱫ ᱞᱮᱠᱟ ᱵᱩᱡᱷᱟᱹᱜᱼᱟ ᱡᱚᱢ ᱵᱟᱲᱟ ᱟᱠᱟᱫ ᱜᱮᱭᱟ ᱥᱮ
ᱦᱳᱭ ᱵᱚᱭᱦᱟ ᱤᱧ ᱡᱚᱢ ᱟᱠᱟᱫ ᱛᱟᱦᱮᱱ ᱤᱧ ᱾ ᱪᱷᱚᱴ ᱚᱱᱠᱟ ᱜᱮ ᱵᱟᱡᱟᱨ ᱠᱷᱚᱡ ᱞᱮ ᱟᱹᱜᱩ ᱞᱮᱜᱼᱟ ᱟᱫᱚ ᱚᱱᱠᱟ ᱜᱮ ᱩᱛᱩ ᱠᱟᱛᱮᱫ ᱡᱚᱢ ᱞᱮᱫᱼᱟ ᱾ ᱥᱤᱵᱤᱞ ᱫᱚ ᱴᱷᱤᱠ ᱜᱮ ᱥᱤᱵᱤᱞ ᱠᱟᱱ ᱛᱟᱦᱮᱱᱟ, ᱟᱹᱰᱤ ᱞᱟᱹᱴᱩ ᱞᱟᱹᱴᱩ ᱧᱮᱞᱚᱜ ᱠᱟᱱ ᱛᱟᱦᱮᱱᱟ ᱵᱮᱸᱜᱟᱲ ᱫᱚ ᱾ ᱛᱚᱵᱮ ᱵᱚᱭᱦᱟ ᱚᱱᱟ ᱢᱟ ᱵᱮᱸᱜᱟᱲ ᱛᱚᱵᱮ ᱦᱚᱸᱜ-ᱚᱭ ᱵᱚᱭᱦᱟ ᱦᱚᱜ-ᱚᱝᱠᱟ ᱡᱷᱤᱸᱜᱟᱹ ᱥᱮ ᱱᱚᱜᱼᱚᱝᱠᱟ ᱯᱩᱨᱟᱹᱞ ᱟᱯᱮ ᱥᱮᱫ ᱫᱚ ᱯᱮ ᱤᱭᱟᱹᱭ ᱜᱮᱭᱟ ᱥᱮ ᱵᱟᱝ ᱯᱩᱨᱚᱞ ᱡᱷᱤᱸᱜᱟᱹ ᱡᱷᱤᱸᱜᱟᱹ ᱯᱩᱨᱚᱞ ᱟᱨ ᱡᱷᱤᱸᱜᱟᱹ ᱫᱚ ᱵᱷᱤᱱᱟᱹ ᱵᱷᱤᱱᱟᱹ ᱡᱤᱱᱤᱥ ᱠᱟᱱᱟ ᱥᱮ ᱦᱮᱸ ᱚᱱᱠᱟ ᱜᱮ ᱱᱟᱲᱤᱜᱼᱟ ᱛᱚ ᱚᱱᱟ ᱠᱚᱫᱚ ᱯᱮ ᱪᱟᱥ ᱜᱮᱭᱟ ᱥᱮ ᱵᱟᱝ ᱯᱩᱨᱟᱹᱞ, ᱟᱨ ᱡᱷᱤᱸᱜᱟᱹ,
ᱦᱮᱸ ᱚᱱᱟ ᱠᱚᱦᱚᱸᱞᱮ ᱪᱟᱥ ᱜᱮᱭᱟ ᱟᱫᱚ ᱚᱱᱟ ᱫᱚ ᱟᱫᱚ ᱚᱱᱟ ᱫᱚ ᱦᱩᱭᱩᱜ ᱠᱟᱱᱟ ᱪᱟᱥ ᱫᱚ ᱚᱱᱟ ᱫᱚ ᱮ ᱯᱚᱴᱚᱞ ᱫᱚ ᱩᱱᱟᱹᱜ ᱫᱚ ᱵᱟᱞᱮ ᱪᱟᱥ ᱜᱮᱭᱟ᱾ ᱡᱷᱤᱝᱜᱟ ᱫᱚ ᱞᱮ
ᱵᱟᱝ ᱵᱚᱭᱦᱟ ᱯᱚᱴᱚᱞ ᱫᱚ ᱵᱟᱝ ᱯᱚᱴᱚᱞ ᱫᱚ ᱵᱟᱝ ᱯᱩᱨᱩᱞ ᱯᱩᱨᱩᱞ ᱢᱟᱱᱮ ᱡᱷᱤᱸᱜᱟᱹ ᱞᱮᱠᱟ ᱜᱮ ᱢᱤᱫ ᱴᱮᱱ ᱦᱳᱭ ᱦᱳᱭ
ᱦᱮᱸ ᱦᱮᱸ ᱚᱱᱟᱫᱚ ᱟᱞᱮ ᱥᱮᱫ ᱫᱚ ᱮᱴᱟᱜᱟᱜ ᱠᱚ ᱢᱮᱛᱟᱜᱼᱟ᱾ ᱵᱩᱡ ᱟᱠᱟᱫᱟᱹᱧ ᱵᱩᱡ ᱟᱠᱟᱫᱟᱹᱧ ᱚᱱᱟ ᱚᱱᱟ ᱫᱚ ᱦᱮᱸ ᱚᱱᱟ ᱦᱚᱞᱮ ᱪᱟᱥ ᱜᱮᱭᱟ ᱪᱟᱥ ᱜᱮᱭᱟ᱾
ᱦᱳᱭ ᱪᱮᱫᱟᱜ ᱥᱮ ᱚᱱᱟ ᱦᱚᱸ ᱡᱟᱦᱟᱸ ᱫᱚ ᱯᱩᱨᱩᱞ ᱥᱮᱼᱼ ᱚᱱᱠᱟ ᱜᱮ ᱡᱟᱦᱟᱸᱼᱼ ᱜᱷᱩᱴᱩ ᱠᱚᱨᱮ ᱜᱮ ᱥᱮ ᱡᱟᱦᱟᱸ ᱫᱟᱨᱮ ᱥᱩᱨ ᱠᱚᱨᱮ ᱜᱮᱢ ᱨᱚᱦᱚᱭ ᱠᱷᱟᱡ ᱚᱱᱠᱟᱜᱮ ᱱᱟᱹᱲᱤ ᱱᱟᱹᱲᱤ ᱛᱮ ᱨᱟᱠᱟᱵᱼᱟ᱾ ᱟᱡ ᱛᱮᱜᱤ ᱱᱟᱲᱤᱜᱼᱟ ᱫᱚᱢᱮ ᱵᱷᱟᱹᱞᱤ ᱚᱱᱟᱦᱚᱸ ᱪᱮᱫᱟᱜ ᱚᱱᱟ ᱫᱚ ᱠᱟᱛᱷᱟ ᱫᱚᱧ ᱩᱭᱦᱟᱹᱨ ᱮᱟᱼᱼ ᱯᱩᱨᱩᱞ ᱡᱩᱫᱤ ᱵᱟᱝ ᱵᱟᱲᱦᱟᱜᱼᱟ ᱚᱱᱠᱟ ᱜᱮ ᱥᱤᱵᱤᱞᱟ ᱡᱤᱸᱜᱟᱹ ᱞᱮᱠᱟ ᱜᱮ ᱚᱠᱟ ᱚᱠᱟ ᱴᱟᱭᱤᱢᱼᱼ ᱦᱟᱲᱦᱟᱜᱼᱟ ᱚᱠᱟ ᱫᱚ ᱦᱮᱲᱮᱢᱟ ᱦᱮᱸ ᱥᱮ, ᱚᱱᱟ ᱨᱟᱯᱟᱜ ᱠᱟᱛᱮᱫ ᱡᱚᱢ ᱦᱮᱸᱥᱮ ᱟᱹᱰᱤ ᱠᱟᱡᱟᱜ ᱵᱩᱡᱩᱜ ᱛᱟᱦᱮᱸᱱᱟ ᱮᱠᱫᱚᱢ ᱨᱟᱯᱟᱜ ᱟᱨᱼᱼ ᱡᱩᱫᱤ ᱠᱟᱹᱴᱤᱡ ᱯᱮᱸᱭᱟᱡᱽ ᱟᱨ ᱡᱩᱫᱤ ᱥᱟᱶᱛᱮ ᱵᱮᱨᱮᱞ ᱢᱟᱨᱤᱪ ᱮᱢ ᱥᱤᱯᱤᱭᱟ ᱚᱱᱟ ᱦᱚᱸ ᱨᱟᱯᱼᱼ ᱨᱟᱯᱟᱜ ᱟᱹᱰᱤ ᱥᱤᱵᱤᱞᱟ ᱛᱚ ᱱᱚᱜᱼᱚᱭ ᱯᱩᱨᱩᱞ ᱨᱟᱯᱟᱜ ᱠᱚᱫᱚ ᱯᱮ ᱡᱚᱢ ᱜᱮᱭᱟ ᱥᱮ ᱵᱟᱝ ᱟᱯᱮ ᱥᱮᱫ ᱫᱚ?
ᱟᱫᱚ ᱟᱞᱮ ᱫᱚ ᱚᱱᱠᱟ ᱨᱟᱯᱟᱜ ᱠᱚᱫᱚ ᱨᱟᱯᱟᱜ ᱠᱟᱛᱮᱫ ᱫᱚ ᱵᱟᱞᱮ ᱡᱚᱢ ᱵᱟᱲᱟ ᱟᱠᱟᱫᱟ ᱚᱱᱠᱟ ᱩᱛᱩ ᱠᱚᱼᱼ ᱩᱛᱩ ᱠᱟᱛᱮᱫ ᱜᱮᱞᱮ ᱡᱚᱢ ᱵᱟᱲᱟᱭ ᱜᱮᱭᱟ ᱛᱟᱦᱚᱞᱮ ᱚᱱᱟ ᱢᱟ ᱟᱹᱰᱤ ᱪᱚᱨᱚᱠ ᱵᱩᱡᱷᱟᱹᱜᱼᱟ ᱛᱟᱦᱚᱞᱮ ᱴᱨᱟᱭ ᱞᱟᱜᱟᱣ ᱦᱩᱭᱩᱜᱼᱟ ᱪᱮᱫᱼᱼ ᱵᱩᱡᱷᱟᱹᱜᱼᱟ ᱪᱟᱥ ᱫᱚ ᱞᱤᱧ ᱪᱟᱥ ᱵᱟᱲᱟᱭ ᱜᱮᱭᱟ ᱟᱫᱚᱼᱼ
ᱟᱫᱚ ᱵᱚᱭᱦᱟ ᱚᱱᱟ ᱫᱚ ᱵᱟᱢ ᱪᱟᱥᱟ ᱡᱩᱫᱤ ᱚᱱᱠᱟ ᱤᱛᱟᱹ ᱠᱚᱢ ᱮᱨ ᱠᱟᱜᱼᱟ ᱥᱮ ᱟᱡ ᱛᱮᱜᱮ ᱟᱹᱰᱤ ᱱᱟᱯᱟᱭᱼᱼ ᱯᱟᱭ ᱦᱩᱭᱩᱜᱼᱟ ᱯᱩᱨᱩᱞ ᱡᱷᱤᱸᱜᱟᱹ ᱫᱚ ᱡᱩᱫᱤ ᱚᱱᱠᱟ ᱤᱛᱟᱹᱢᱼᱼ ᱮᱨ ᱠᱟᱜᱼᱟ ᱥᱮ ᱮᱠᱫᱚᱢ ᱫᱟᱨᱮ ᱠᱚᱨᱮ ᱦᱚᱸ ᱟᱡ ᱛᱮᱜᱮ ᱫᱟᱨᱮᱜᱼᱟ ᱛᱚ ᱦᱚᱸᱚᱝ ᱠᱟᱼᱼ ᱯᱩᱨᱩᱞ ᱨᱟᱯᱟᱜ ᱥᱮ ᱡᱷᱤᱸᱜᱟᱹ ᱨᱟᱯᱟᱜ, ᱛᱚ ᱵᱟᱢ ᱡᱚᱢ ᱵᱟᱲᱟ ᱟᱠᱟᱫᱟ ᱡᱷᱤᱸᱜᱟᱹ ᱩᱛᱩ ᱠᱚᱫᱚ ᱟᱢ ᱫᱚ ᱠᱩᱥᱤᱭᱟᱜ ᱜᱮᱭᱟᱢ ᱥᱮ ᱵᱟᱝ?
ᱦᱮᱸ ᱚᱱᱟ ᱡᱷᱤᱸᱜᱟᱹ ᱡᱷᱤᱸᱜᱟᱹ ᱨᱟᱯᱟᱜ ᱡᱟᱦᱟᱸᱢ ᱞᱟᱹᱭ ᱠᱮᱫᱟ ᱡᱷᱤᱸᱜᱟᱹ ᱨᱟᱯᱟᱜ ᱚᱱᱟ ᱡᱷᱤᱸᱜᱟᱹ ᱨᱟᱯᱟᱜ ᱫᱚ ᱨᱟᱯᱟᱜ ᱠᱟᱛᱮ ᱚᱱᱟ ᱨᱟᱹᱥᱩᱱ ᱠᱚ ᱢᱮᱥᱟ ᱠᱟᱛᱮ ᱨᱤᱫ ᱠᱟᱛᱮ ᱢᱚᱸᱡᱽ ᱜᱮ ᱵᱩᱡᱷᱟᱹᱜᱼᱟ᱾ ᱟᱹᱰᱤ ᱪᱚᱨᱚᱠ ᱵᱩᱡᱷᱟᱹᱜᱼᱟ ᱛᱟᱨ ᱯᱚᱨᱮᱼᱼ ᱩᱛᱩ ᱫᱚ ᱚᱱᱟ ᱤᱭᱟᱹ ᱟᱛᱮᱫ ᱩᱱᱠᱩᱼᱼ ᱵᱩᱥᱟᱹᱜ ᱦᱟᱹᱠᱩ ᱡᱟᱦᱟᱸ ᱠᱚ ᱢᱮᱛᱟ ᱠᱚ ᱠᱟᱱᱟ ᱰᱟᱟᱹᱲᱠᱟᱹ ᱦᱟᱹᱠᱩ ᱰᱟᱹᱲᱠᱟᱹ ᱦᱟᱹᱠᱩ ᱟᱹᱞᱩ ᱠᱟᱛᱮ ᱩᱛᱩᱭ ᱢᱟ ᱟᱹᱰᱤ ᱪᱚᱨᱚᱠ ᱵᱩᱡᱷᱟᱹᱜᱼᱟ ᱡᱷᱤᱸᱜᱟᱹᱼᱼ ᱩᱛᱩ ᱦᱚᱸ ᱟᱨ ᱛᱟᱦᱚᱞᱮ ᱟᱯᱮ ᱫᱚ ᱪᱮᱫ ᱞᱮᱠᱟᱯᱮ ᱩᱛᱩᱭ ᱜᱮᱭᱟ ᱡᱷᱤᱸᱜᱟᱹ ᱠᱚᱫᱚ ᱪᱮᱫ ᱟᱛᱮᱯᱮ ᱩᱛᱩᱭ ᱢᱮᱥᱟᱭ ᱜᱮᱭᱟ᱾
ᱡᱟᱦᱟᱸ ᱫᱚ ᱨᱚᱦᱚᱲ ᱦᱟᱹᱠᱩ ᱥᱟᱶᱛᱮ ᱵᱩᱥᱟᱹᱜ ᱦᱟᱹᱠᱩ ᱥᱟᱶᱛᱮ ᱦᱚᱸ ᱦᱟᱹᱞᱤ ᱦᱟᱹᱠᱩ ᱥᱟᱶᱛᱮᱼᱼ ᱦᱮᱸᱥᱮ ᱢᱮᱱᱟᱜᱼᱟ ᱢᱟᱱᱮ ᱵᱷᱟᱹᱜᱤ ᱜᱮ ᱢᱤᱞᱟᱹᱜᱼᱟ ᱥᱟᱶᱛᱮ ᱡᱩᱫᱤ, ᱟᱹᱞᱩ ᱟᱨ ᱡᱷᱤᱸᱜᱟᱹ ᱩᱛᱩ ᱢᱟ ᱟᱨᱚ ᱵᱟᱛᱟᱨᱚᱜ ᱜᱮᱼᱼ ᱥᱟᱶᱛᱮ ᱡᱩᱫᱤ ᱡᱷᱤᱸᱜᱟᱹ ᱥᱟᱶᱛᱮ ᱵᱷᱤᱱᱰᱤ ᱵᱷᱚᱨ ᱵᱩᱴᱤ ᱛᱟᱦᱮᱸᱱ ᱠᱷᱟᱱ ᱠᱷᱟᱡ ᱞᱟᱹᱭ ᱟᱨ ᱵᱟᱝ ᱦᱩᱭᱩᱜᱼᱟ ᱟᱹᱰᱤ ᱢᱚᱸᱡᱽ ᱟᱞᱩ ᱢᱮᱥᱟ ᱥᱚᱵᱽᱡᱤᱼᱼ ᱛᱮᱭᱟᱨᱚᱜ ᱜᱮᱭᱟ ᱡᱚᱢ ᱛᱮᱦᱚᱸ ᱟᱹᱰᱤ ᱠᱟᱡᱟᱠ ᱵᱩᱡᱩᱜ ᱜᱮᱭᱟ ᱟᱨᱼᱼ ᱵᱤᱥᱤᱨ ᱵᱷᱟᱜᱽ ᱧᱮᱞ ᱠᱟᱱᱟ ᱡᱟᱦᱟᱸ ᱫᱚ, ᱠᱤᱪᱷᱩ ᱠᱤᱪᱷᱩ ᱦᱚᱲ ᱫᱚ ᱞᱟᱹᱴᱩ ᱦᱟᱹᱠᱩ ᱥᱟᱣᱛᱮ ᱦᱚᱸ ᱡᱷᱤᱸᱜᱟᱹ ᱚᱠᱟ ᱞᱮᱠᱟ ᱠᱚ ᱩᱛᱩᱭᱟ ᱵᱟᱹᱧ ᱵᱟᱼᱼ ᱞᱟᱹᱭ ᱠᱚ ᱫᱚᱢᱮ ᱢᱚᱸᱡᱽ ᱦᱩᱭ ᱟᱠᱟᱱᱟ ᱫᱚᱢᱮ ᱢᱚᱡᱽ ᱦᱩᱭᱭᱟ ᱟᱠᱟᱱᱟ ᱤᱧ ᱫᱚ ᱥᱚᱵ ᱛᱷᱠᱮᱧ ᱵᱩᱡᱷᱟᱹᱣᱟ ᱚᱱᱟ ᱡᱷᱤᱸᱜᱟᱹ ᱨᱟᱯᱟᱜᱼᱼ ᱚᱱᱟ ᱥᱟᱶᱛᱮ ᱡᱟᱦᱟᱸ ᱫᱚ ᱯᱩᱚᱥᱛᱩ ᱟᱨ ᱡᱷᱤᱸᱜᱟᱹ ᱡᱚᱢ ᱟᱠᱟᱜ ᱟᱢ ᱥᱮ ᱵᱟᱝ ᱡᱷᱤᱸᱜᱟᱹ ᱩᱛᱩ ᱯᱚᱥᱛᱩᱼᱼ ᱡᱷᱤᱸᱜᱟᱹ ᱦᱚᱸ ᱟᱹᱰᱤ ᱠᱟᱡᱟᱠ ᱵᱩᱡᱩᱜ ᱛᱟᱦᱮᱸᱱᱟ ᱟᱫᱚ ᱟᱢ ᱫᱚ ᱦᱚᱜ ᱚᱱᱟ ᱠᱚ ᱵᱚᱥᱼᱼ ᱛᱩ ᱡᱷᱤᱸᱜᱟᱹ ᱫᱚᱢ ᱠᱩᱥᱤᱭᱟᱜ ᱜᱮᱭᱟ ᱥᱮ ᱵᱟᱝ?
ᱦᱮᱸ ᱚᱱᱟ ᱢᱟ ᱟᱹᱰᱤᱼᱼ ᱮᱠᱫᱚᱢ ᱟᱹᱰᱤ ᱪᱚᱨᱚᱠ ᱵᱩᱡᱷᱟᱹᱜᱼᱟ ᱡᱷᱤᱸᱜᱟᱹ ᱟᱨ ᱯᱩᱥᱛᱩ ᱟᱨ ᱟᱹᱞᱩ ᱠᱚ ᱚᱱᱟ ᱟᱹᱰᱤ ᱪᱚᱨᱚᱠ ᱛᱟᱦᱚᱞᱮᱼᱼ ᱚᱱᱟ ᱫᱚ ᱡᱚᱢ ᱵᱟᱲᱟ ᱦᱩᱭ ᱟᱠᱟᱱᱟ ᱯᱩᱨᱟᱹ ᱫᱚᱢᱮ ᱥᱤᱵᱤᱞᱟ᱾ ᱛᱟᱦᱚᱞᱮ ᱚᱱᱠᱟ ᱦᱟᱹᱠᱩ ᱠᱚ ᱢᱮᱥᱟ ᱠᱟᱛᱮᱜ ᱫᱚᱢ ᱡᱚᱢ ᱵᱟᱲᱟ ᱟᱠᱟᱫᱟ ᱥᱮ ᱡᱷᱤᱸᱜᱟᱹ ᱠᱚᱫᱚ᱾
ᱦᱳᱭ ᱵᱚᱭᱦᱟ ᱚᱱᱮ ᱡᱟᱦᱟᱸᱧ ᱞᱟᱹᱭ ᱠᱮᱫ ᱡᱟᱦᱟᱸ ᱫᱚ ᱵᱩᱥᱩᱵ ᱦᱟᱹᱠᱩ ᱥᱟᱶᱛᱮ ᱲᱚᱦᱚᱲ ᱥᱩᱠᱟᱹ ᱦᱟᱹᱠᱩ ᱥᱟᱶᱛᱮ, ᱦᱚᱸ ᱟᱹᱰᱤ ᱡᱚᱢ ᱦᱩᱭ ᱠᱟᱱᱟ ᱟᱢᱫᱟ ᱵᱟᱨᱜᱮ ᱡᱚᱢ ᱦᱩᱭ ᱠᱟᱱᱟᱼᱼ ᱥᱤᱵᱤᱞ ᱦᱚᱸ ᱟᱹᱰᱤ ᱠᱟᱡᱟᱜ ᱥᱤᱵᱤᱞ ᱛᱟᱦᱮᱱᱟ ᱡᱚᱢ ᱠᱚᱛᱮ ᱦᱚᱸᱼᱼ ᱟᱹᱰᱤ ᱵᱷᱟᱞᱤ ᱵᱩᱡᱩᱜ ᱛᱟᱦᱮᱱᱟ ᱟᱫᱚ ᱟᱢᱜᱮ ᱵᱷᱷᱟᱞᱤᱢ ᱵᱩᱡᱷᱟᱹᱣ ᱛᱟᱦᱮ ᱱᱟ ᱥᱮ ᱵᱟᱝ?
ᱦᱩᱸ ᱤᱧᱦᱚᱸ ᱵᱷᱟᱹᱞᱤ ᱜᱤᱧ ᱵᱩᱡᱷᱟᱹᱣ ᱜᱮᱭᱟ ᱚᱱᱟ ᱫᱚ ᱟᱹᱰᱤ ᱠᱷᱟᱛᱟᱨ ᱱᱟᱠᱷ ᱜᱮ ᱵᱩᱡᱷᱟᱹᱜ ᱜᱮᱭᱟ ᱟᱨ ᱚᱱᱟ ᱨᱟᱯᱟᱜ ᱠᱟᱛᱮᱫ ᱫᱚ ᱟᱨᱦᱚᱸ ᱟᱹᱰᱤ ᱪᱚᱨᱚᱠ ᱵᱩᱡᱷᱟᱹᱜᱼᱟ ᱩᱛᱩ ᱠᱷᱚᱱᱟᱜ ᱜᱮ ᱨᱟᱯᱟᱜ ᱜᱮ ᱠᱩᱥᱤᱭᱟᱜ ᱜᱮᱭᱟ ᱵᱤᱥᱤ ᱫᱚ ᱾
ᱟᱪᱪᱷᱟ ᱛᱚᱵᱮ ᱟᱹᱰᱤ ᱱᱟᱯᱟᱭ ᱱᱚᱣᱟᱫᱚ ᱦᱚᱚᱝᱠᱟ ᱚᱱᱟ ᱠᱚ ᱫᱚ ᱡᱚᱢ ᱞᱟᱹᱠᱛᱤ ᱠᱟᱱ ᱛᱟᱵᱚᱱᱟ᱾ ᱟᱨ ᱡᱟᱹᱥᱛᱤ ᱡᱚᱢ ᱞᱟᱹᱠᱛᱤ ᱠᱟᱱ ᱛᱟᱵᱚᱱᱟ ᱚᱱᱟ ᱠᱚᱫᱚ ᱟᱵᱚ ᱥᱟᱱᱛᱟᱲ ᱜᱮ ᱵᱮᱥᱤ ᱵᱚᱱ ᱪᱟᱥ ᱜᱮᱭᱟ ᱥᱮ ᱨᱟᱯᱟᱜ ᱡᱤᱱᱤᱥ ᱠᱚᱫᱚ ᱟᱵᱚ ᱵᱚᱱ ᱡᱚᱢ ᱜᱮᱭᱟ ᱛᱚᱵᱮ ᱵᱚᱭᱦᱟ ᱦᱚᱸᱜᱚᱭ ᱯᱚᱴᱚᱞ ᱥᱤᱡᱤᱱ ᱦᱤᱡᱩᱜ ᱠᱟᱱᱟ ᱦᱮᱸ ᱟᱯᱮ ᱥᱮᱫ ᱫᱚ ᱯᱚᱴᱚᱞ ᱫᱚᱯᱮ ᱪᱟᱥ ᱜᱮᱭᱟ ᱥᱮ ᱵᱟᱝᱼᱟ?
ᱦᱮᱸ ᱯᱚᱴᱚᱞ ᱦᱚᱞᱮ ᱪᱟᱥ ᱜᱮᱭᱟ ᱚᱱᱟ ᱯᱚᱴᱚᱞ ᱯᱩᱨᱟᱹ ᱪᱟᱥ ᱟᱞᱮ ᱛᱟᱯᱚᱨ ᱚᱱᱟᱢᱟ ᱟᱹᱰᱤ ᱢᱤᱫᱴᱟᱝ ᱠᱟᱛᱮᱜ ᱠᱷᱮᱛ ᱞᱮ ᱨᱮ ᱪᱟᱥᱟ ᱚᱱᱟ ᱫᱚ ᱟᱹᱠᱷᱨᱤᱧ ᱦᱚᱞᱮ ᱟᱹᱠᱷᱨᱤᱧᱟ ᱟᱨ ᱟᱯᱮ ᱥᱮᱫ ᱫᱚ ᱛᱟᱦᱚᱞᱮ ᱯᱮ ᱪᱟᱥ ᱟᱥᱮ ᱵᱟᱝ?
ᱦᱳᱭ ᱯᱚᱴᱚᱞ ᱦᱚᱞᱮ ᱪᱟᱥ ᱫᱚᱞᱮ ᱪᱟᱥ ᱜᱮᱭᱟ ᱟᱨ ᱵᱷᱟᱹᱜᱤ ᱜᱮᱞᱮ ᱪᱟᱥ ᱟᱫᱚ ᱵᱚᱴᱚᱞ ᱫᱚ ᱱᱚᱣᱟ ᱠᱷᱟᱹᱛᱤᱨ ᱛᱤᱧ ᱞᱟᱹᱭ ᱦᱚᱫ ᱠᱮᱫᱟ ᱪᱮᱫᱟᱜ ᱥᱮ ᱵᱚᱴᱚᱞ ᱦᱚᱸ ᱨᱟᱯᱟᱜ ᱠᱟᱛᱮᱫ ᱨᱤᱫ ᱜᱟᱱᱚᱜ ᱜᱮᱭᱟ ᱟᱨ ᱥᱤᱵᱤᱞ ᱜᱮᱭᱟ ᱟᱹᱰᱤ ᱡᱟᱹᱥᱛᱤ ᱛᱚ ᱟᱫᱚ ᱟᱢᱫᱚᱢ ᱡᱚᱢ ᱠᱟᱜᱼᱟ ᱥᱮ ᱵᱟᱝᱼᱟ?
ᱤᱧ ᱫᱚ ᱯᱚᱴᱚᱞ ᱫᱚ ᱡᱚᱢ ᱵᱚᱞᱛᱮᱧ ᱚᱱᱟ ᱨᱟᱯᱟᱜ ᱠᱟᱛᱮᱜ ᱫᱚ ᱵᱟᱝ ᱡᱚᱢ ᱵᱟᱲᱟ ᱦᱩᱭ ᱠᱟᱱᱟ ᱠᱤᱱᱛᱩ ᱯᱚᱴᱚᱞ ᱵᱷᱟᱡᱟ ᱛᱟᱯᱚᱨᱮ ᱩᱛᱩ ᱦᱚᱸ ᱡᱚᱢ ᱵᱟᱲᱟ ᱦᱩᱭ ᱠᱟᱱᱟ ᱠᱤᱱᱛᱩ ᱨᱟᱯᱟᱜ ᱠᱟᱛᱮᱜ ᱫᱚ ᱪᱮᱫ ᱞᱮᱠᱟ ᱵᱩᱡᱷᱟᱹᱜ ᱚᱱᱟ ᱫᱚ ᱵᱟᱝ ᱡᱚᱢ ᱵᱟᱲᱟ ᱦᱩᱭ
ᱦᱳᱭ ᱦᱳᱭ ᱦᱳᱭ ᱡᱟᱦᱟᱸ ᱫᱚ ᱡᱷᱤᱸᱜᱟᱹᱢ ᱞᱟᱹᱭ ᱠᱮᱜ ᱪᱮᱫ ᱟᱥᱮ ᱵᱟᱝ ᱪᱮᱫ ᱞᱮᱠᱟ ᱨᱟᱯᱟᱜ ᱠᱟᱛᱮᱜ ᱨᱤᱫ ᱦᱩᱭᱩᱜᱼᱟ ᱯᱚᱴᱚᱞ ᱦᱚᱸ ᱚᱱᱠᱟ ᱜᱮ ᱨᱟᱯᱟᱜ ᱠᱟᱛᱮᱜ ᱨᱤᱫ ᱦᱩᱭᱩᱜᱼᱟ ᱟᱨ ᱚᱱᱠᱟ ᱜᱮ ᱵᱩᱡᱩᱜᱼᱟ ᱡᱷᱤᱸᱜᱟᱹ ᱪᱮᱫ ᱞᱮᱠᱟ ᱨᱤᱫ ᱠᱟᱛᱮᱜ ᱵᱟᱝ ᱵᱩᱡᱷᱟᱹᱜᱼᱟ ᱚᱱᱟ ᱠᱚᱢ ᱞᱟᱜᱟᱣ ᱠᱷᱟᱱ ᱯᱚᱴᱚᱞ ᱦᱚᱸ ᱚᱱᱠᱟᱜ ᱜᱮ ᱵᱩᱡᱷᱩᱜᱼᱟ᱾ ᱯᱚᱴᱚᱞ ᱵᱷᱟᱡᱟ ᱢᱟ ᱞᱟᱹᱭ ᱵᱟᱝ ᱜᱟᱱᱚᱜ ᱡᱮ ᱩᱱᱟᱹᱜ ᱵᱷᱟᱞᱮ ᱵᱩᱡᱩᱜᱼᱟ ᱮᱠᱫᱚᱢ ᱯᱚᱴᱚᱞ ᱵᱷᱟᱡᱟ ᱟᱨ ᱡᱩᱫᱤ ᱥᱟᱶᱛᱮ ᱢᱚᱥᱞᱟ ᱛᱮᱢ ᱵᱷᱟᱡᱟᱭᱟ ᱦᱮᱸ ᱥᱮ ᱞᱚᱞᱚ ᱫᱟᱠᱟ ᱦᱩᱭᱩᱜ ᱟᱨ ᱨᱮᱭᱟᱲ ᱫᱟᱠᱟ ᱦᱩᱭᱩᱜ ᱥᱟᱶᱛᱮ ᱡᱩᱫᱤ ᱫᱟᱜ ᱢᱟᱹᱰᱤ ᱦᱩᱭᱩᱜ ᱥᱮ ᱡᱟᱦᱟᱱ ᱜᱮ ᱦᱩᱭᱩᱜ ᱦᱮᱸᱥᱮ ᱡᱚᱛᱚᱡ ᱥᱟᱶᱛᱮ ᱡᱚᱢ ᱜᱟᱱᱚᱜ ᱜᱮᱭᱟ ᱯᱚᱴᱚᱞ ᱫᱚ ᱟᱨ ᱩᱛᱩ ᱠᱟᱛᱮᱜ ᱛᱮᱦᱚᱸ ᱡᱚᱢ ᱟᱨᱚᱚ ᱯᱚᱴᱚᱞ ᱟᱞᱩ ᱩᱛᱩ ᱢᱟ ᱟᱨᱚ ᱵᱮᱯᱚᱠ ᱥᱤᱵᱤᱞ ᱜᱮᱭᱟ᱾
ᱦᱩᱸ ᱟᱫᱚ ᱟᱞᱮ ᱫᱚ ᱤᱭᱟᱹ ᱟᱛᱮᱜ ᱞᱮ ᱯᱩᱥᱛᱩ ᱟᱛᱮᱜ ᱞᱮ ᱩᱛᱩ ᱵᱟᱲᱟᱭ ᱜᱮᱭᱟ ᱛᱟᱦᱚᱞᱮ ᱟᱯᱮ ᱯᱩᱥ ᱛᱩ ᱟᱛᱮᱜ ᱯᱮ ᱩᱛᱩ ᱵᱟᱲᱟᱭ ᱜᱮᱭᱟ ᱥᱮ ᱵᱟᱝ ᱯᱚᱴᱚᱞ ᱠᱚᱫᱚ?
ᱵᱟᱝ ᱵᱚᱭᱦᱟ ᱦᱟᱸᱜᱼᱚᱭ ᱡᱟᱦᱟᱸ ᱯᱚᱥᱛᱩ ᱚᱛᱮᱜ ᱩᱛᱩᱢ ᱞᱟᱹᱭ ᱫᱟᱥᱮ ᱵᱟᱹᱧ ᱡᱚᱢ ᱵᱟᱲᱟᱣ ᱠᱟᱜᱼᱟ ᱟᱢ ᱱᱚᱜᱼᱚᱭ ᱮᱢ ᱞᱟᱹᱭ ᱠᱮᱫ ᱛᱮ ᱟᱹᱰᱤ ᱱᱟᱯᱟᱭ ᱚᱠᱟ ᱫᱤᱱ ᱦᱚᱸ ᱚᱱᱮ ᱚᱠᱟ ᱫᱤᱱ ᱜᱮ ᱚᱱᱠᱟᱜᱮ ᱴᱮᱨᱟᱭ ᱦᱩᱭᱩᱜᱼᱟ ᱡᱚᱢ ᱞᱮᱠᱟᱭ ᱦᱩᱭᱩᱜᱼᱟ᱾
ᱦᱮᱸ ᱚᱱᱟ ᱦᱚᱸ ᱟᱹᱰᱤ ᱪᱚᱨᱚᱠ ᱵᱩᱡᱷᱟᱹᱜ ᱯᱩᱨᱟᱹ ᱟᱜᱮ ᱚᱱᱟ ᱯᱚᱴᱚᱞ ᱯᱚᱴᱚᱞ ᱠᱚ ᱟᱹᱞᱩ ᱠᱚ ᱥᱩᱱᱩᱢ ᱨᱮ ᱟᱜᱮ ᱤᱭᱟᱹ ᱦᱩᱭᱩᱜᱼᱟ ᱵᱷᱟᱡᱟ ᱦᱩᱭᱩᱜᱼᱟ᱾ ᱛᱟᱯᱚᱨᱮ ᱢᱚᱥᱞᱟ ᱠᱚ ᱮᱢ ᱠᱟᱛᱮᱜ ᱚᱱᱟ ᱤᱭᱟᱹ ᱠᱚ ᱯᱩᱨᱟᱹ ᱵᱷᱟᱜᱤ ᱴᱷᱤᱠ ᱤᱭᱟᱹ ᱠᱟᱛᱮ ᱯᱷᱨᱟᱭ ᱠᱟᱛᱮᱜ ᱦᱮᱸ ᱚᱱᱟ ᱠᱚ ᱩᱛᱩ ᱞᱮᱠᱷᱟᱱ ᱡᱟ ᱪᱚᱨᱚᱠ ᱵᱩᱡᱷᱟᱹᱜᱼᱟ ᱥᱮ ᱢᱤᱫ ᱫᱷᱟᱣ ᱡᱚᱢ ᱞᱟᱜᱟᱣ ᱢᱮ
ᱦᱳᱭ ᱵᱚᱭᱦᱟ ᱤᱧ ᱱᱚᱜᱼᱚᱭ ᱮᱢ ᱞᱟᱹᱭ ᱠᱮᱫ ᱫᱚ ᱤᱧ ᱢᱤᱫ ᱪᱷᱚᱴ ᱜᱟᱱᱤᱧ ᱚᱱᱠᱟᱧ ᱡᱚᱢ ᱞᱮᱜᱟᱭᱟ ᱟᱨ ᱪᱮᱫᱠᱟ ᱥᱤᱵᱤᱞ ᱚᱱᱟ ᱦᱚᱸᱧ ᱵᱩᱡᱷᱟᱹᱣ ᱡᱚᱱᱚᱜ ᱦᱟᱜ ᱛᱚᱵᱮ ᱟᱹᱰᱤ ᱱᱟᱯᱟᱭ ᱛᱚ ᱟᱯᱮ ᱟᱫᱚ ᱤᱭᱟᱹ ᱥᱟᱶᱛᱮ ᱱᱚᱜᱼᱚᱭ ᱠᱚᱨᱚᱞᱟ ᱠᱚᱫᱚ ᱯᱮ ᱪᱟᱥ ᱜᱮᱭᱟ ᱥᱮ ᱵᱟᱝᱼᱟ?
ᱦᱮᱸ ᱠᱚᱨᱚᱞᱟ ᱫᱚ ᱵᱟᱨ ᱨᱚᱠᱚᱢᱟᱜ ᱛᱚ ᱵᱟᱨ ᱨᱚᱠᱚᱢᱟᱜ ᱜᱮᱞᱮ ᱪᱟᱥ ᱜᱮᱭᱟ ᱚᱛ ᱨᱮᱱᱟᱜ ᱛᱟᱨᱯᱚᱨᱮ ᱡᱷᱟᱴᱟ ᱨᱮᱱᱟᱜ ᱚᱛ ᱨᱮᱱᱟᱜ ᱫᱚ ᱠᱟᱹᱴᱤᱡ ᱦᱩᱰᱤᱧ ᱜᱮᱭᱟ ᱛᱟᱯᱚᱨᱮ ᱡᱷᱟᱴᱟ ᱨᱮᱱᱟᱜ ᱫᱚ ᱠᱟᱹᱴᱤᱡ ᱢᱟᱨᱟᱝ ᱜᱮᱭᱟ ᱟᱫᱚ ᱟᱯᱮ ᱫᱚ ᱪᱮᱫ ᱞᱮᱠᱟ ᱚᱱᱟ ᱠᱚᱯᱮ ᱪᱟᱥ ᱜᱮᱭᱟ ᱥᱮ ᱵᱟᱝ ᱚᱱᱟ ᱫᱚ?
ᱦᱳᱭ ᱵᱚᱭᱦᱟ ᱦᱚᱸᱜᱼᱚᱭ ᱡᱷᱟᱴᱟ ᱨᱮᱭᱟᱜ ᱦᱚᱸᱞᱮ ᱪᱟᱥᱟ ᱥᱮ ᱚᱛ ᱨᱮᱭᱟᱜ ᱦᱚᱸᱞᱮ ᱪᱟᱥ ᱫᱚᱞᱮ ᱪᱟᱥ ᱜᱮᱭᱟ ᱟᱫᱚ ᱵᱮᱥᱤᱨ ᱵᱷᱟᱜ ᱫᱚ ᱟᱞᱮ ᱫᱚ ᱡᱷᱟᱴᱟ ᱨᱮᱭᱟᱜ ᱜᱮᱞᱮ ᱪᱟᱥᱟ ᱟᱫᱚ ᱵᱚᱭᱦᱟ ᱱᱚᱣᱟ ᱠᱟᱛᱷᱟ ᱫᱚᱢ ᱵᱟᱰᱟᱭᱟ ᱥᱮ ᱵᱟᱝ ᱡᱮ ᱠᱚᱨᱚᱞᱟ ᱡᱟᱦᱟᱸ ᱡᱷᱟᱴᱟ ᱨᱮᱠᱚ ᱪᱟᱥᱟ ᱥᱮ ᱦᱟᱝ ᱵᱤᱧ ᱟᱹᱰᱤ ᱞᱚᱜᱚᱱ ᱠᱚ ᱦᱤᱡᱩᱜᱼᱟ ᱠᱚᱨᱚᱞᱟ ᱨᱮᱫᱚ ᱵᱩᱡ᱾ ᱟᱫᱚ ᱚᱱᱟᱜᱮ ᱠᱟᱹᱴᱤᱡ ᱜᱤᱫᱽᱨᱟᱹ ᱠᱚᱫᱚ ᱵᱟᱠᱚ ᱦᱮᱞᱟ ᱟ ᱪᱮ ᱚᱠᱟ ᱞᱟᱹᱴᱩ ᱛᱩ ᱦᱚᱲ ᱠᱚ ᱧᱮᱞ ᱧᱮᱞ ᱛᱮᱠᱚ ᱚᱜᱚᱫᱟ ᱠᱚᱨᱚᱞᱟ ᱨᱮ ᱡᱟᱹᱥ ᱵᱤᱧ ᱠᱚ ᱦᱤᱡᱩᱜᱼᱟ ᱠᱚᱨᱚᱞᱟ ᱡᱷᱟᱴᱟ ᱟᱨ ᱯᱚᱴᱚᱞ ᱡᱷᱟᱴᱟ ᱨᱮᱦᱚᱸ ᱦᱤᱡᱩᱜ ᱜᱮᱭᱟ ᱠᱩᱸᱫᱽᱨᱤ ᱡᱷᱟᱴᱟ ᱠᱚᱨᱮ ᱦᱚᱸ ᱠᱚ ᱦᱤᱡᱩᱜ ᱜᱮᱭᱟ ᱾ ᱟᱸ ᱠᱚᱨᱚᱞᱟ ᱡᱷᱟᱴᱟ ᱠᱚᱨᱮ ᱫᱚ ᱡᱟᱹᱥᱛᱤ ᱠᱚ ᱛᱟᱦᱮᱸᱱᱟ, ᱚᱱᱟ ᱠᱷᱟᱹᱛᱤᱨ ᱛᱮ ᱠᱟᱹᱴᱤᱡ ᱜᱤᱫᱽᱨᱟᱹ ᱥᱮ ᱞᱟᱹᱴᱩ ᱦᱚᱲ ᱢᱟᱱᱮ ᱧᱮᱞ ᱧᱮᱞ ᱛᱮᱜᱮ ᱠᱩ ᱤᱭᱟᱜᱼᱟ ᱠᱟᱹᱴᱤᱡ ᱜᱤᱫᱽᱨᱟᱹ ᱫᱚᱠᱚ ᱵᱟᱠᱚ ᱠᱩᱞ ᱟᱠᱚ ᱛᱟᱦᱮᱸᱱᱟ ᱟᱹᱠᱩ ᱠᱚᱨᱚᱞᱟ ᱜᱚᱫᱽ ᱫᱚ, ᱟᱫᱚ ᱱᱚᱶᱟ ᱠᱟᱛᱷᱟ ᱫᱚᱢ ᱵᱟᱰᱟᱭ ᱟᱥᱮ ᱵᱟᱝ?
ᱦᱮᱸ ᱟᱞᱮ ᱥᱮᱫ ᱫᱚ ᱚᱱᱟ ᱫᱚ ᱵᱟᱹᱧ ᱵᱩᱡᱽᱼᱟ ᱠᱤᱱᱛᱩ ᱟᱫᱚ ᱧᱟᱢ ᱦᱚᱸ ᱵᱟᱝ ᱧᱟᱢ ᱵᱟᱲᱟ ᱦᱩᱭ ᱟᱠᱟᱱᱟ ᱩᱱᱟᱹᱜ ᱫᱚ ᱩᱸᱠᱩ ᱠᱚᱫᱚ ᱵᱤᱧ ᱠᱚᱫᱚ? ᱟᱫᱚ ᱟᱯᱮ ᱥᱮᱫ ᱫᱚ ᱠᱚᱝ ᱠᱚᱠᱚ ᱧᱟᱢ ᱵᱟᱲᱟᱜᱼᱟ ᱥᱮ ᱪᱮᱫ ᱡᱷᱟᱴᱟ ᱠᱚᱨᱮ, ᱟᱞᱮ ᱥᱮᱫ ᱫᱚ ᱵᱟᱠᱚ ᱧᱟᱢ ᱵᱟᱲᱟᱜ ᱜᱮᱭᱟ ᱠᱚ ᱡᱷᱟᱴᱟ ᱠᱚᱨᱮ ᱫᱚ᱾
ᱦᱳᱭ ᱵᱚᱭᱦᱟ ᱩᱸᱠᱩ ᱡᱷᱟᱴᱟ ᱠᱚᱨᱮ ᱠᱚ ᱧᱟᱢᱚᱜ ᱜᱮᱭᱟ ᱡᱟᱹᱥᱛᱤ ᱠᱟᱭ ᱛᱮᱠᱚ ᱧᱟᱢᱚᱜ ᱜᱮᱭᱟ ᱟᱨ ᱟᱹᱰᱤ ᱥᱟᱵᱽ ᱫᱷᱟᱱ ᱛᱮ ᱩᱱᱠᱩ ᱫᱚ ᱧᱮᱞ ᱠᱚ ᱦᱩᱭᱩᱜᱼᱟ ᱟᱨ ᱠᱟᱹᱴᱤᱡ ᱠᱚ ᱥᱚᱠᱟᱜ ᱚᱡ- ᱚ ᱮᱢᱟᱱ ᱞᱟᱢ ᱠᱷᱟᱱ ᱠᱟᱹᱴᱤᱡ ᱵᱤᱯᱚᱫᱽ ᱨᱮᱭᱟᱜ ᱥᱮᱥ ᱵᱟᱹᱱᱩᱜ ᱟᱠᱟᱫᱟ ᱦᱮᱸᱥᱮ,
ᱦᱚᱭ ᱦᱩᱸ, ᱦᱩᱸ ᱟᱫᱚ ᱛᱟᱦᱚᱞᱮ ᱚᱸᱠᱟ ᱠᱚᱫᱚ ᱛᱟᱦᱮᱞᱮ ᱟᱹᱰᱤ ᱤᱭᱟᱹ ᱥᱟᱵᱽ ᱫᱷᱟᱱ ᱛᱮᱯᱮ ᱜᱚᱫᱟ ᱵᱟᱝ ᱥᱟᱵᱽ-
ᱦᱚᱭ ᱵᱚᱭᱦᱟ ᱦᱮᱸ ᱦᱮᱸ ᱦᱮᱸ᱾ ᱦᱮᱸ ᱠᱚᱨᱚᱞᱟ ᱠᱚᱫᱚ ᱟᱹᱰᱤ ᱥᱟᱵᱽ ᱫᱷᱟᱱ ᱛᱮᱞᱮ ᱜᱚᱜᱽ-ᱟ, ᱛᱚᱵᱮ ᱵᱚᱭᱦᱟ ᱦᱚᱸᱜ-ᱚᱭ ᱡᱚᱢ ᱥᱮ ᱠᱚᱨᱚᱞᱟ ᱛᱩ ᱥᱟᱞᱟ ᱦᱟᱸᱜ ᱜᱮ, ᱛᱚᱵᱮ ᱵᱚᱭᱦᱟ ᱟᱢ ᱫᱚ ᱠᱚᱨᱚᱞ ᱫᱚ ᱚᱠᱟ ᱞᱮᱠᱟ ᱛᱮ ᱡᱟᱹᱥᱛᱤ ᱵᱷᱟᱞᱮᱢ ᱵᱩᱡᱽᱼᱟ? ᱵᱷᱟᱡᱟ ᱥᱮ ᱦᱚᱸᱜᱼᱚᱭ ᱩᱛᱩ ᱠᱟᱛᱮᱫ ᱡᱚᱢ?
ᱚᱱᱟ ᱫᱚ ᱵᱷᱟᱡᱟ ᱜᱮ ᱵᱷᱟᱹᱜᱤ ᱵᱩᱡᱷᱟᱹᱜᱼᱟ ᱛᱟᱯᱚᱨᱮ, ᱵᱷᱟᱡᱟ ᱥᱟᱶᱛᱮ ᱤᱡᱽᱼᱮ ᱨᱚᱠᱚᱡ ᱦᱚᱸᱛᱚ ᱨᱚᱠᱚᱡ ᱟᱞᱩ ᱟᱨ ᱠᱚᱨᱚᱞᱟ ᱦᱚᱸ ᱩᱛᱩ ᱵᱟᱲᱟ ᱦᱩᱭ ᱟᱠᱟᱱᱟ ᱾ ᱛᱟᱦᱚᱞᱮ ᱟᱢ ᱫᱚ ᱪᱮᱫ ᱞᱮᱠᱟᱢ ᱠᱩᱥᱤᱭᱟᱜᱼᱟ, ᱚᱱᱟ ᱩᱛᱩ ᱥᱮ ᱵᱷᱟᱡᱟ ᱜᱮᱢ ᱠᱩᱥᱤᱭᱟᱜᱼᱟ ᱵᱷᱟᱡᱟ ᱦᱩᱧ ᱠᱩᱥᱤᱭᱟᱜᱼᱟ ᱤᱧ ᱫᱚ ᱾
ᱟᱪᱪᱷᱟ ᱵᱚᱭᱦᱟ ᱦᱚᱸᱜᱼᱚᱭ ᱡᱟᱦᱟᱸ ᱫᱚ ᱤᱧ ᱫᱚ ᱢᱟᱱᱮ ᱪᱚᱛᱚᱫ ᱞᱮᱠᱟ ᱜᱤᱧ ᱠᱩᱥᱤᱭᱟᱜᱼᱟ, ᱡᱟᱦᱟᱸ ᱦᱟᱲᱦᱟᱜ ᱡᱤᱱᱤᱥ ᱵᱚᱞᱛᱮ ᱡᱟᱦᱟᱸ ᱞᱮᱠᱟ ᱠᱟᱛᱮᱜ ᱠᱚ ᱮᱢᱟᱹᱧ ᱚᱱᱟᱜᱮ ᱠᱩᱥᱤ ᱫᱩᱧ ᱠᱩᱥᱤᱭᱟᱜᱼᱟ, ᱡᱚᱫᱤ ᱠᱚᱨᱚᱞᱟ ᱥᱚᱵ ᱛᱮᱜᱮ ᱵᱮᱥᱤ ᱫᱩᱧ ᱠᱩᱥᱤᱭᱟᱜᱼᱟ ᱵᱷᱟᱡᱟ ᱜᱮ ᱦᱮᱸᱥᱮ, ᱟᱨ ᱡᱟᱦᱟᱸ ᱫᱚ ᱩᱛᱩ ᱦᱩᱧ ᱠᱩᱥᱤ- ᱭᱟᱜ-ᱟ ᱥᱚᱵ ᱛᱷᱮᱠᱮ ᱟᱫᱚ ᱠᱚᱨᱚᱞᱟ ᱫᱚ ᱟᱢᱫᱟ ᱨᱚᱠᱚᱢ ᱟᱛᱮᱧ ᱡᱚᱢ ᱟᱠᱟᱜᱼᱟ ᱡᱮᱢᱚᱱ ᱟᱢ ᱞᱟᱦᱟ ᱨᱚᱠᱚᱡ ᱟᱹᱞᱩ ᱥᱟᱶᱛᱮ, ᱚᱱᱟ ᱦᱚᱸ ᱡᱚᱢ ᱜᱟᱱᱚᱜᱼᱟ ᱟᱨ ᱟᱨ ᱡᱚᱠᱷᱚᱱᱤᱧ ᱨᱩᱣᱟᱹᱜ ᱠᱟᱱ ᱛᱟᱦᱮᱸᱱᱟ ᱥᱮ ᱢᱚᱪᱟ ᱠᱚ ᱵᱷᱟᱞᱮ ᱵᱟᱹᱧ ᱵᱩᱡᱽᱼᱟ ᱮᱠᱷᱚᱱ ᱤᱧ ᱜᱚ ᱥᱮ ᱤᱧ ᱤᱭᱳ ᱦᱮᱥᱮ ᱩᱱᱤ ᱛᱩᱲᱤ ᱥᱟᱶᱛᱮ ᱡᱟᱦᱟᱸ ᱫᱚᱢ ᱵᱟᱴᱟᱭ ᱵᱟᱴᱟ ᱭᱟᱭ ᱚᱱᱟ ᱥᱟᱶᱛᱮ ᱮᱸ ᱛᱩᱲᱤ ᱨᱤᱫ ᱠᱟᱛᱮᱡ ᱟᱨ ᱯᱚᱴᱚᱞ ᱚᱠᱟ ᱜᱮᱫ ᱠᱩᱴᱤ ᱠᱟᱛᱮ ᱵᱮᱥ ᱵᱮᱥ ᱟᱹᱞᱩᱥ ᱢᱮᱥᱟᱣ ᱛᱩᱲᱤ ᱢᱮᱥᱟᱣ ᱢᱚᱸᱡᱽ ᱜᱮ ᱩ- ᱛᱩ ᱠᱟᱛᱮᱜ ᱨᱩᱣᱟᱹᱜ ᱚᱠᱛᱚ ᱮᱸ ᱡᱚᱢ ᱫᱚ ᱚᱱᱟ ᱫᱚ ᱟᱹᱰᱤ ᱱᱟᱯ- ᱯᱟᱭ ᱜᱮᱭᱟ ᱥᱮ ᱦᱚᱲᱢᱚ ᱞᱟᱹᱜᱤᱫ ᱛᱮ ᱟ ᱚᱱᱟ ᱥᱟᱶᱛᱮ ᱦᱚᱸᱜ-ᱚᱭ ᱡᱟᱦᱟᱸ ᱫᱚ ᱵᱷᱟᱹᱡᱤ ᱦᱚᱸ ᱟᱹᱰᱤ ᱡᱚᱢᱚᱜ ᱜᱮᱭᱟ ᱟᱫᱚ ᱟᱨᱚ ᱢᱤᱫᱴᱮᱱ ᱠᱟᱛᱮ ᱡᱚᱢ ᱜᱟᱲᱚ ᱡᱟᱦᱟᱸ ᱫᱚᱼᱼ ᱵᱟᱯᱷᱟᱣ ᱠᱟᱛᱮᱫ ᱡᱚᱢ ᱜᱟᱱᱚᱜᱼᱟ, ᱵᱟᱯᱷᱟᱣ ᱠᱟᱛᱮᱫ ᱡᱩᱫᱤᱢ ᱡᱚᱢᱟ ᱠᱚᱨᱚᱞᱚᱛᱚ ᱟᱹᱰᱤ ᱦᱚᱲᱢᱚ ᱨᱮ ᱟᱹᱰᱤ ᱡᱟᱹᱥᱛᱤ ᱜᱤ ᱠᱟᱹᱢᱤ ᱨᱮ ᱮᱢᱟ ᱦᱮᱸᱥᱮ, ᱟᱫᱚ ᱱᱚᱣᱟ ᱠᱟᱛᱷᱟ ᱫᱚ ᱵᱟᱰᱟᱭ ᱠᱟᱱ ᱛᱟᱦᱮᱸᱱᱟ ᱥᱮ ᱵᱟᱝᱼᱟ?
ᱟᱪᱪᱷᱟ ᱚᱱᱟ ᱠᱚᱫᱚ ᱩᱱᱟᱹᱜ ᱴᱟᱜ ᱵᱟᱹᱧ ᱵᱟᱲᱟᱭ ᱠᱟᱱ ᱛᱤ ᱛᱟᱨᱯᱚᱨᱮ ᱟᱹᱞᱤᱧᱼᱤᱡ ᱫᱤᱫᱤ ᱵᱩᱲᱤ ᱴᱟᱜ ᱡᱟᱦᱟᱸ ᱛᱟᱦᱮᱸ ᱠᱟᱱᱟᱭ, ᱩᱱᱤ ᱫᱚ ᱯᱩᱨᱟᱹ ᱚᱱᱟ ᱵᱷᱟᱯᱟᱣ ᱠᱟᱛᱮ ᱜᱮ ᱵᱮᱥᱤ ᱡᱚᱢ ᱠᱮᱭᱟᱭ ᱚᱱᱟ ᱩᱛᱩ ᱠᱚᱫᱚ ᱵᱟᱭ ᱠᱩ- ᱥᱤ ᱠᱮᱭᱟ ᱟᱨ ᱚᱱᱟ ᱵᱷᱟᱯᱟᱣ ᱠᱟᱛᱮ ᱥᱩᱫᱩ ᱚᱱᱟ ᱵᱮᱨᱮᱞ ᱛᱮᱜᱮ ᱠᱚ ᱥᱩᱱᱩᱢ ᱵᱩᱞᱩᱝ ᱟᱛᱮ ᱜᱮ ᱡᱚᱢ ᱠᱮᱭᱟᱭ, ᱛᱟᱦᱮᱞᱮ ᱚᱸᱠᱟ ᱫᱚᱢ ᱡᱚᱢ ᱵᱟᱲᱟ ᱟᱠᱟᱫᱟ ᱤᱧ ᱫᱚ ᱵᱟᱹᱧ ᱡᱚᱢ ᱵᱟᱲᱟ ᱟᱠᱟᱫᱟ, ᱛᱟᱦᱚᱞᱮ ᱟᱢᱫᱚᱢ ᱡᱚᱢ ᱵᱟᱲᱟ ᱟᱠᱟᱫᱟ ᱥᱮ ᱪᱮᱜ ᱚᱸᱠᱟ?
ᱦᱳᱭ ᱵᱚᱭᱦᱟ ᱚᱱᱟ ᱵᱩᱞᱩᱝ ᱟᱛᱮᱫ ᱫᱚ ᱤᱧ ᱫᱩᱧ ᱡᱚᱢ ᱫᱚ ᱵᱷᱟᱹᱜᱤ ᱜᱤᱧ ᱡᱚᱢ ᱟᱠᱟᱜᱼᱟ, ᱮᱸ ᱵᱟᱯᱷᱟᱣ ᱠᱟᱛᱮ ᱥᱤᱯᱤ ᱠᱟᱛᱮ ᱩᱸ ᱱᱮᱛᱟᱨ ᱦᱚᱸ ᱢᱟ ᱡᱟᱥᱮ ᱡᱤ ᱫᱟᱹᱧ ᱵᱟᱯᱷᱟᱣ ᱜᱮᱭᱟ ᱠᱚ ᱞᱚᱞᱚ ᱣᱟᱛᱚ, ᱟᱫᱚ ᱟᱜᱮ ᱧᱮᱞ ᱢᱟᱲᱟᱝ ᱦᱩᱭᱩᱜᱼᱟ ᱠᱚᱨᱚᱞᱟᱵᱽ, ᱚᱠᱟ ᱞᱮᱠᱟᱱᱟᱜ ᱠᱟᱱᱟ ᱵᱷᱟᱜᱤᱭᱟ ᱥᱮ ᱵᱟᱝ ᱵᱷᱟᱜᱤᱭᱟ ᱦᱮᱸᱥᱮ ᱛᱟᱨᱯᱚᱨᱮᱼᱼ ᱪᱤᱠᱤ ᱨᱮ ᱛᱚᱞ ᱠᱟᱛᱮᱜᱼᱼ ᱫᱟᱠᱟ ᱠᱚᱨᱮ ᱠᱷᱟᱸᱡᱚᱭ ᱦᱩᱭᱩᱜ ᱛᱟᱦᱮᱸᱫ ᱟᱨ ᱡᱚᱢ ᱦᱩᱭᱩᱜ ᱛᱟᱦᱮᱸᱫ ᱜᱮ ᱛᱚᱵᱮ ᱟᱢ ᱫᱚᱼᱼ ᱵᱟᱢ ᱡᱚᱢ ᱵᱟᱲᱟ ᱟᱠᱟᱜ-ᱟ ᱱᱚᱣᱟ ᱫᱚ?
ᱟᱫᱚ ᱵᱟᱹᱧ ᱡᱚᱢ ᱵᱟᱲᱟ ᱟᱠᱟᱫᱟ ᱤᱧ ᱫᱚ ᱚᱱᱟ ᱠᱚᱫᱚ ᱵᱟ. ᱧ ᱡᱚᱢ ᱵᱟᱲᱟ ᱠᱟᱫ ᱟ ᱤᱧ ᱫᱚ ᱚᱱᱟ ᱠᱚᱫᱚ ᱟᱞᱮ ᱤᱡ ᱫᱤᱫᱤ ᱵᱩᱵᱦᱤ ᱴᱟᱜ ᱜᱮ ᱡᱚᱢ ᱵᱟᱲᱟ ᱠᱮᱭᱟ ᱩᱱᱤᱤᱭ ᱞᱟᱹᱭ ᱜᱮᱭᱟᱭ ᱵᱷᱟᱜᱤ᱾ ᱡᱚᱢ ᱫᱚ ᱟᱫᱚ ᱪᱮᱫ ᱞᱮᱠᱟ ᱵᱩᱡᱷᱟᱹᱜᱼᱟ ᱚᱱᱟ ᱫᱚ ᱛᱟᱦᱚᱞᱮ ᱪᱮᱫ ᱡᱚᱢ ᱠᱟᱛᱮ ᱪᱮᱫ ᱞᱮᱠᱟ ᱱᱟᱯᱟᱭ!
ᱦᱳᱭ ᱚᱱᱟ ᱫᱚ ᱡᱟᱹᱥᱛᱤ ᱨᱩᱣᱟᱹ ᱦᱚᱲ ᱠᱚ ᱡᱚᱢ ᱦᱚᱪᱚ ᱠᱚᱣᱟ ᱡᱟᱦᱟᱸᱭ ᱠᱚᱫᱚᱼᱼ ᱚᱱᱠᱟ ᱢᱚᱪᱟ ᱠᱚ ᱵᱷᱟᱞᱞᱤ ᱵᱟᱠᱚ ᱵᱪᱮ ᱥᱮ ᱚᱱᱟ ᱠᱚᱫᱚ ᱩᱱᱠᱩ ᱠᱚ ᱡᱚᱢᱼᱼ ᱠᱷᱟᱡ ᱡᱟᱲᱮ ᱦᱮᱡ ᱠᱚᱜᱼᱟ ᱢᱚᱪᱟ ᱠᱚᱨᱮᱱᱟᱜ ᱯᱷᱟᱨᱪᱟᱜᱼᱟ ᱢᱚᱪᱟ ᱠᱚ ᱡᱟᱦᱟᱸ ᱠᱚ ᱵᱟᱠᱚ ᱡᱚᱢ ᱫᱟᱲᱮᱭᱟᱜ ᱠᱟᱱᱟ᱾ ᱚᱱᱟ ᱠᱚᱦᱚᱸ ᱡᱚᱢ ᱫᱟᱨᱮᱼᱟ ᱥᱟᱶᱛᱮ ᱡᱟᱦᱟᱸ ᱫᱚ ᱠᱚᱨᱚᱞᱟ ᱨᱮᱭᱟᱜ ᱡᱩᱥ ᱦᱚᱸ ᱧᱟᱢᱚᱜ ᱜᱮᱭᱟ᱾
ᱚᱱᱟ ᱠᱚᱫᱚ ᱵᱟᱹᱧ ᱧᱩ ᱵᱟᱲᱟ ᱟᱠᱟᱫᱟ ᱛᱟᱦᱚᱞᱮ ᱠᱚᱨᱚ ᱠᱚᱫᱚ ᱡᱩᱫᱤ ᱵᱟᱝ ᱨᱩᱣᱟᱹ ᱦᱚᱲ ᱦᱚᱢ ᱡᱚᱢᱟ ᱛᱟᱦᱚᱞᱮ ᱚᱱᱟ ᱢᱚᱸᱡᱽ ᱜᱮᱭᱟ?
ᱦᱮᱸ ᱦᱮᱸ ᱠᱚᱨᱚᱞᱟ ᱫᱚ ᱨᱩᱣᱟᱹᱲ ᱦᱚᱲ ᱦᱚᱸᱭ ᱡᱚᱢ ᱫᱟᱲᱮᱭᱟᱜᱼᱟ ᱱᱟᱯᱟᱭ ᱠᱟᱛᱷᱟ ᱵᱟᱝ ᱨᱩᱣᱟᱹᱲ? ᱦᱚᱲᱢᱟ ᱡᱚᱢ ᱜᱮ ᱚᱱᱟ ᱢᱟ ᱵᱟᱱᱟᱨ ᱥᱮᱫ ᱜᱮ ᱵᱷᱟᱹᱜᱤ ᱚᱱᱟ ᱫᱚ ᱡᱚᱢ ᱞᱮᱠᱷᱟᱱ ᱜᱮ ᱱᱟᱯᱟᱭᱚᱜᱼᱟ ᱨᱩᱣᱟᱹ ᱦᱚᱲᱮᱢ ᱞᱟᱹᱭ ᱥᱮ ᱵᱟᱝᱼᱼ